ᱦᱮᱞᱳ, ᱦᱩᱸ ᱜᱚᱢᱠᱮ ᱡᱚᱦᱟᱨ ᱜᱮ᱾
ᱦᱮᱸ ᱚᱠᱟ ᱞᱮᱠᱟ ᱢᱮᱱᱟᱜ ᱵᱤᱱᱟ?
ᱦᱩᱸ ᱜᱚᱢᱠᱮ ᱱᱤᱭᱟᱹ ᱜᱷᱟᱲᱤᱡ ᱫᱚ ᱱᱟᱯᱟᱭ ᱜᱮ᱾
ᱟᱪᱪᱷᱟ ᱚᱲᱟᱜ ᱠᱚᱨᱮ ᱫᱚ ᱱᱟᱯᱟᱭ ᱵᱮᱲᱟ ᱜᱮᱭᱟ ᱠᱚ?
ᱵᱟᱹᱱᱩᱜ-ᱟ, ᱚᱲᱟᱜ ᱠᱚᱨᱮ ᱱᱟᱯᱟᱭ ᱵᱟᱲᱟ ᱜᱮ᱾
ᱟᱪᱪᱷᱟ ᱜᱚᱢᱠᱮ ᱛᱮᱦᱮᱧ ᱫᱚ ᱫᱟᱜ ᱮ ᱡᱟᱹᱲᱤᱭᱟᱯᱮ ᱠᱟᱱᱟᱭ ᱥᱮ ᱵᱟᱝ ᱥᱮᱛᱟᱜ ᱠᱷᱚᱡ?
ᱫᱟᱜ ᱮ ᱥᱮᱛᱟᱜ ᱥᱮᱛᱟᱜ ᱛᱚ ᱵᱟᱝ ᱡᱟᱹᱲᱤ ᱞᱮᱫ ᱜᱮᱭᱟᱭ ᱜᱚᱝᱠᱮ ᱤᱭᱟᱹ ᱥᱮ, ᱮᱠᱫᱚᱢ ᱥᱮᱛᱟᱜ ᱩᱛᱟᱹᱨ ᱟᱨᱠᱤ ᱟᱫᱚ ᱱᱤᱛᱳᱜ ᱫᱚ ᱯᱷᱟᱨᱪᱟ ᱯᱷᱟᱨᱪᱤ ᱧᱚᱜ ᱜᱮᱭᱟ, ᱦᱚᱸᱜ ᱦᱤᱛᱳᱜ ᱯᱷᱟᱸ ᱚᱠᱟ ᱥᱮᱫ ᱦᱮᱡ ᱤᱭᱟᱹ ᱦᱩᱭ ᱠᱟᱱᱟ ᱢᱟᱴᱷ ᱥᱮᱫ
ᱟᱪᱪᱷᱟ᱾ ᱟᱪᱪᱷᱟ ᱜᱚᱝᱠᱮ ᱟᱫᱚ ᱨᱚᱦᱚᱭ ᱠᱚᱫᱚ ᱛᱤᱧ ᱥᱟᱺᱜᱤᱧ ᱠᱮᱫᱟ ᱵᱚᱭ?
ᱨᱚᱦᱚᱭ ᱠᱚᱫᱚ ᱮᱻ ᱛᱚᱸᱜᱮ ᱜᱮ ᱢᱮᱱᱟᱜ ᱜᱮᱭᱟ ᱞᱮᱛᱟᱲ ᱪᱟᱞᱟᱜ ᱠᱟᱱᱟ ᱦᱩᱸ᱾
ᱟᱫᱚ ᱦᱩᱭᱩᱜ ᱠᱟᱱᱟ ᱱᱚᱛᱮ ᱫᱚ, ᱪᱮᱫ? ᱚᱸ᱾
ᱟᱪᱪᱷᱟ ᱜᱚᱝᱠᱮ ᱛᱟᱦᱞᱮ ᱢᱟᱱᱮ ᱱᱤᱭᱟᱹ ᱫᱷᱟᱣ ᱡᱮ ᱯᱮ ᱦᱟᱸᱥᱟ ᱠᱚᱯᱮ ᱥᱤ ᱵᱟᱲᱟ ᱠᱮᱫᱟ ᱟᱫᱚ ᱱᱟᱦᱮᱞ ᱠᱚᱛᱮ ᱯᱮ ᱥᱤ ᱠᱮᱫᱟ ᱥᱮ ᱴᱟᱠᱴᱟᱨ ᱠᱚᱛᱮ ᱯᱮ ᱥᱤ ᱠᱮᱫᱟ?
ᱟᱫᱚ ᱱᱟᱜ ᱱᱚᱛᱮ ᱫᱚ ᱢᱟᱱᱮ ᱴᱟᱠᱴᱟᱨ ᱪᱟᱞᱟᱜ ᱠᱟᱱ ᱜᱮᱭᱟ, ᱦᱩᱸ ᱱᱟᱦᱮᱞ ᱦᱚᱸᱠᱚ ᱪᱟᱞᱟᱜ- ᱠᱟᱱ ᱜᱮᱭᱟ, ᱦᱩ ᱵᱟᱱᱟᱨ ᱜᱮ᱾ ᱟᱫᱚ ᱟᱹᱞᱤᱧ ᱫᱚ ᱴᱨᱟᱠᱴᱟᱨ ᱫᱚ ᱡᱩᱫᱤ ᱚ ᱤᱭᱟᱹ ᱯᱟᱣᱟᱨᱴᱤᱞᱟᱨ ᱢᱮᱱᱟᱜ ᱛᱟᱞᱤᱧᱟ ᱛᱚ ᱚᱱᱟ ᱛᱮᱜᱮᱞᱤᱧ ᱪᱟᱥ ᱫᱟ᱾
ᱟᱪᱪᱷᱟ, ᱟᱫᱚ ᱚᱱᱠᱟᱜᱮ ᱜᱚᱢᱠᱮ ᱟᱫᱚ ᱜᱩ ᱦᱮᱸ ᱞᱟᱹᱭ ᱵᱤᱱ
ᱟᱫᱚ ᱱᱚᱛᱮ ᱫᱚ ᱟᱫᱚ ᱵᱮᱥᱤᱨ ᱵᱷᱟᱜ ᱜᱮ ᱚᱱᱟ ᱴᱨᱟᱠᱴᱟᱨ ᱪᱟᱞᱟᱜ ᱠᱟᱱᱟ ᱟᱨᱠᱤ ᱚᱱᱟ ᱛᱮᱠᱷᱟᱱ ᱥᱩᱵᱤᱫᱷᱟᱜ ᱠᱟᱱᱟ ᱪᱟᱥ ᱠᱚ ᱞᱚᱜᱚᱱ
ᱚᱸᱲᱰᱮ ᱫᱚ ᱞᱚᱜᱚᱱᱚᱜ ᱠᱟᱱᱟ ᱟᱨᱠᱤ ᱥᱮ ᱪᱮᱫ ᱵᱤᱱ ᱞᱟᱹᱭᱟ?
ᱦᱳᱭ ᱦᱳᱭ ᱦᱳᱭ ᱾
ᱦᱮᱸ ᱚᱱᱠᱟ ᱜᱮ ᱟᱫᱚ ᱧᱮᱞ ᱫᱟᱵᱤᱱ ᱛᱚ ᱦᱳᱭ ᱟᱨ ᱱᱮᱛᱟᱨ ᱢᱟᱛᱚ ᱚᱱᱠᱟ ᱡᱟᱹᱲᱤ ᱦᱚᱸ ᱵᱟᱭ ᱡᱟᱹᱲᱤ ᱟᱵᱚᱱ ᱠᱟᱱᱟ ᱡᱮ
ᱢᱟᱱᱮ ᱱᱟᱦᱮᱞ ᱠᱚᱛᱮ ᱵᱚᱱ ᱥᱤᱭᱟ ᱚᱱᱠᱟ ᱢᱟ ᱴᱟᱭᱤᱢ ᱵᱟᱝ ᱧᱟᱢᱚᱜ ᱠᱟᱱᱟ ᱥᱮ ᱫᱟᱜ ᱜᱮ ᱵᱟᱝ ᱛᱤᱜᱩᱱ ᱠᱟᱱᱟ᱾
ᱴᱟᱭᱤᱢ ᱵᱟᱭ ᱮᱢᱚᱜ ᱠᱟ ᱴᱟᱭᱤᱢ ᱮᱠᱫᱚᱢ ᱵᱟᱭ ᱮᱢᱟᱜᱼᱟ᱾
ᱟᱫᱚ ᱚᱱᱟ ᱴᱟᱭᱤᱢ ᱵᱷᱤᱛᱤᱨ ᱛᱮᱜᱮ ᱱᱤᱡᱮ ᱥᱤ ᱦᱳᱭ ᱾
ᱦᱩᱸ ᱟᱨᱮᱡ ᱟᱛᱮ ᱨᱚᱦᱚᱭ ᱵᱟᱲᱟ ᱦᱩᱭᱩᱜ ᱠᱟᱱ ᱛᱟᱠᱚᱣᱟ ᱚᱱᱮ ᱚᱱᱟ ᱠᱚᱨᱮ ᱦᱮᱸ ᱟᱫᱚ ᱚᱱᱟ ᱠᱷᱚᱡ ᱫᱚ ᱪᱮᱫᱟᱜᱭᱟ ᱟᱫᱚ ᱦᱩᱭᱩᱜ ᱠᱟᱱᱟ ᱞᱚᱜᱚᱱ ᱚᱱᱟ ᱛᱮᱠᱷᱟᱱ ᱫᱚ ᱞᱚᱜᱚᱱ ᱤᱭᱟᱹ ᱦᱚᱸ ᱤᱭᱟᱹ ᱢᱟᱱᱮ ᱦᱟᱥᱟᱴᱟᱜ ᱦᱚᱭ ᱜᱩᱞᱟᱹᱣ ᱠᱟᱜ ᱠᱟᱱᱟ ᱵᱷᱟᱜᱤ ᱞᱮᱠᱟ ᱵᱷᱟᱹᱜᱤ ᱞᱮᱠᱟ ᱦᱩᱭᱩᱜ ᱠᱟᱱᱟ ᱾ ᱱᱟᱦᱮᱞ ᱛᱮᱫᱚ ᱥᱚᱢᱚᱭ ᱞᱟᱜᱟᱜᱼᱟ ᱟᱫᱚ ᱚᱱᱠᱟᱱ ᱵᱚᱨᱥᱟ ᱵᱟᱝ ᱠᱷᱟᱡ ᱾
ᱦᱮᱸ ᱟᱪᱪᱷᱟ ᱛᱟᱦᱚᱞᱮ ᱜᱚᱢᱠᱮ ᱚᱱᱟ ᱠᱚᱨᱮ ᱫᱚ ᱜᱟᱰᱟ ᱜᱟᱰᱟ ᱠᱚᱫᱚ ᱵᱟᱸᱫᱷ ᱠᱚᱫᱚ ᱢᱮᱱᱟᱜ ᱟᱥᱮ ᱵᱟᱝ?
ᱦᱮᱸ ᱜᱟᱰᱟ ᱵᱟᱸᱫᱷ ᱠᱚ ᱢᱮᱱᱟᱜᱼᱟ ᱵᱟᱸᱫᱷ ᱱᱚᱜᱼᱚᱭ ᱦᱮᱸ ᱯᱮᱨᱮᱡ ᱞᱮᱠᱟ ᱠᱟᱱᱟ ᱩᱱᱟᱹᱜ ᱫᱚ ᱵᱟᱝ ᱯᱮᱨᱮᱡ ᱠᱟᱱᱟ ᱵᱟᱠᱷᱟᱡ ᱠᱚᱴᱷᱤᱱ ᱵᱩᱞᱟᱹᱱ ᱠᱚ ᱩᱰᱳᱠ ᱠᱚᱜᱼᱟ ᱱᱟᱣᱟ ᱤᱭᱟᱹ ᱟᱨᱠᱤ ᱱᱟᱞᱟ ᱫᱟᱜ ᱚᱱᱠᱟ ᱫᱚ ᱵᱟᱝ ᱩᱰᱩᱠᱚᱜ ᱠᱟᱱᱟ᱾
ᱟᱪᱪᱷᱟ ᱟᱪᱪᱷᱟ, ᱟᱪᱪᱷᱟ ᱜᱚᱝᱠᱮ ᱟᱫᱚ ᱦᱟᱹᱠᱩ ᱦᱟᱹᱠᱩ ᱠᱚᱫᱚ ᱯᱮ ᱥᱟᱵᱮᱜ ᱠᱚᱣᱟ ᱥᱮ ᱵᱟᱝ?
ᱟᱫᱚ ᱜᱚᱢᱠᱮ ᱟᱞᱮ ᱥᱮᱫ ᱫᱚ ᱱᱟᱜ-ᱟ ᱜᱟᱰᱟ ᱫᱚ ᱯᱩᱨᱟᱹ ᱠᱟᱹᱴᱤᱡ ᱥᱟᱦᱟ ᱜᱮᱭᱟ ᱜᱟ ᱜᱟᱰᱟ ᱫᱚ᱾ ᱪᱟᱞᱟᱣ ᱦᱩᱭᱩᱜ ᱛᱟᱞᱮᱭᱟ ᱵᱟᱨ ᱢᱤᱱᱤᱴ ᱛᱮ ᱯᱟᱸᱪ ᱯᱟᱸᱪ ᱢᱤᱱᱤᱴ ᱜᱟᱱ ᱛᱟᱲᱟᱢ ᱤᱫᱤ ᱦᱩᱭᱩᱜᱼᱟ ᱟᱨᱠᱤ ᱜᱟᱰᱟ ᱫᱚ᱾
ᱟᱪᱪᱷᱟ ᱾
ᱟᱫᱚ ᱵᱟᱱᱫᱚ ᱮᱠᱫᱚᱢ ᱥᱩᱨ ᱨᱮᱜᱮ ᱢᱮᱱᱟᱜ ᱵᱟᱱᱫᱚ ᱟᱫᱚ ᱟᱸᱡᱮᱫᱚᱜᱼᱟ ᱛᱚ ᱦᱟᱹᱠᱩ ᱟᱹᱣᱨᱤ ᱠᱚ ᱤᱭᱟᱹᱜᱼᱟ, ᱟᱫᱚ ᱦᱚᱸᱜᱼᱚᱭ ᱵᱟᱸᱫᱷ ᱦᱟᱱᱟ ᱜᱟᱰᱟ ᱨᱮ ᱫᱟᱜ ᱟᱲᱜᱳ ᱞᱮᱱᱠᱷᱟᱱ ᱟᱫᱚ ᱦᱟᱹᱠᱩ ᱠᱚ ᱨᱟᱠᱟᱵ ᱟᱠᱚ ᱾ ᱛᱟᱨᱯᱚᱨᱮ ᱦᱟᱹᱠᱩ ᱥᱟᱵ ᱜᱟᱱᱚᱜ-ᱟ ᱦᱟᱱᱟ ᱤᱭᱟᱹ ᱥᱮᱫ ᱾ ᱦᱳᱲᱳ ᱠᱚ ᱡᱚᱠᱷᱚᱱ ᱜᱟᱹᱪᱷᱤᱜᱼᱟ ᱢᱟᱨᱟᱝ ᱤᱭᱟᱹ ᱞᱟᱴᱷ ᱢᱟᱱᱮ ᱯᱚᱴᱮᱜᱼᱟ ᱡᱚᱠᱷᱚᱱ ᱩᱱ ᱥᱚᱢᱚᱭ᱾
ᱟᱪᱪᱷᱟ ᱟᱪᱪᱷᱟ ᱦᱳᱭ ᱦᱳᱭᱛᱚ ᱟᱫᱚ ᱩᱱ ᱥᱩᱚᱢᱚᱭ ᱠᱚ ᱥᱟᱵ ᱠᱚᱣᱟᱯᱮ ᱟᱨᱠᱤ ᱾
ᱦᱳᱭ ᱱᱤᱭᱟᱹ ᱜᱷᱟᱹᱲᱤᱡ ᱫᱚ ᱥᱟᱵ ᱫᱚ ᱦᱟᱹᱠᱩ ᱵᱟᱹᱱᱩᱜ ᱠᱚᱣᱟ ᱱᱤᱛᱟᱹᱜ ᱫᱚ᱾ ᱟᱸᱡᱮᱫ ᱞᱮᱱᱟ ᱛᱚ ᱵᱟᱸᱫᱷ ᱫᱚ ᱟᱞᱮ ᱥᱮᱫ ᱫᱚ᱾
ᱟᱫᱚ ᱟᱯᱮ ᱚᱱᱛᱮ ᱫᱚ ᱜᱟᱰᱟ ᱠᱚ ᱵᱟᱸᱫᱷ ᱠᱚ ᱢᱮᱱᱟᱜ ᱜᱮᱭᱟ? ᱦᱮᱸ
ᱦᱮᱸ ᱦᱮᱸ ᱱᱚᱛᱮ ᱫᱚ ᱜᱟᱰᱟ ᱠᱚᱫᱚ ᱵᱟᱸᱫᱷ ᱠᱚ ᱢᱮᱱᱟᱜᱼᱟ᱾ ᱟᱫᱚ ᱦᱟᱹᱠᱩ ᱠᱚᱞᱮ ᱥᱟᱵ ᱵᱟᱲᱟᱭᱮᱜ ᱠᱚᱣᱟ ᱱᱤᱭᱟᱹ ᱜᱷᱟᱹᱲᱤ ᱫᱚ ᱫᱚᱢᱮᱜᱮ ᱵᱩᱡᱷᱟᱹᱣ ᱠᱮᱜ ᱟᱵᱤᱱ᱾
ᱫᱚᱢᱮ ᱫᱚᱢᱮ ᱡᱳᱨ ᱠᱚ ᱧᱟᱢᱚᱜ ᱠᱟᱱᱟ ᱚᱠᱟ ᱫᱤᱥᱚᱢ ᱚᱱᱛᱮ ᱫᱚ?
ᱟᱞᱮ ᱫᱚ ᱦᱩᱭᱩᱜ ᱠᱟᱱᱟ ᱚᱱᱟ ᱵᱤᱨ ᱫᱤᱥᱚᱢ ᱦᱚᱲᱜᱮ ᱠᱟᱱᱟᱞᱮ ᱟᱨᱠᱤ, ᱟᱫᱚ ᱚᱱᱠᱟ ᱜᱮ ᱟᱨᱠᱤ ᱦᱳᱭ ᱦᱳᱭ ᱦᱳᱭ᱾ ᱟᱫᱚ ᱚᱱᱠᱟ ᱦᱩᱸ
ᱮᱱᱨᱮᱦᱚ ᱚᱠᱟ ᱯᱟᱸᱥᱴᱟ?
ᱟᱫᱚ ᱚᱱᱠᱟ ᱜᱮ ᱚᱱᱟ ᱠᱚᱫᱚ ᱦᱟᱸᱜ, ᱵᱟᱹᱞᱤᱧ ᱞᱟᱹᱭ ᱫᱟᱲᱮᱭᱟᱜ ᱠᱟᱱᱫᱚ ᱡᱟᱭᱦᱳᱠ ᱟᱫᱚ ᱱᱚᱝᱠᱟ ᱜᱮᱞᱮ ᱥᱟᱯ ᱠᱚᱣᱟ ᱢᱚᱴᱚᱨ ᱡᱟᱹᱥᱛᱤ ᱧᱚᱜ ᱜᱮ ᱟᱨᱠᱤ᱾
ᱟᱯᱮ ᱫᱚ ᱚᱠᱟ ᱯᱟᱥᱴᱟ ᱯᱮ ᱯᱟᱲᱟᱜ ᱠᱟᱱᱟ?
ᱟᱞᱮ ᱫᱚ ᱦᱟᱸᱜ ᱱᱚᱣᱟ ᱦᱳ ᱚᱱᱟ ᱠᱚᱫᱚ ᱰᱤᱥᱴᱤᱠ ᱠᱚᱫᱚ ᱵᱟᱢ ᱵᱟᱝ ᱞᱮᱭ ᱞᱮᱠᱷᱟᱱ ᱜᱮ ᱵᱷᱟᱜᱮᱭᱟ ᱜᱚᱝᱠᱮ ᱱᱚᱣᱟ ᱨᱮᱫᱚ ᱮᱞᱟᱣ ᱵᱟᱱᱩᱜ-ᱟ ᱵᱩᱡᱷᱟᱹᱣ ᱜᱮ᱾
ᱟᱪᱪᱷᱟ ᱟᱪᱪᱷᱟ᱾
ᱟᱫᱚ ᱚᱱᱠᱟ ᱜᱮ ᱟᱨᱠᱤ ᱟᱫᱚ᱾ ᱦᱟᱠᱳ ᱠᱚᱦᱚᱸ ᱥᱟᱵ ᱵᱟᱲᱟ ᱦᱩᱭᱩᱜ ᱠᱟᱱᱟ ᱟᱫᱚ ᱟᱪᱪᱷᱟ ᱜᱚᱝᱠᱮ ᱟᱹᱞᱤᱧ ᱢᱤᱫᱴᱟᱝ ᱠᱟᱛᱷᱟ ᱞᱮᱭ ᱥᱟᱱᱟᱭᱮᱫ ᱞᱤᱧᱟᱹ ᱦᱮᱸ᱾ ᱟᱫᱚ᱾ ᱟᱹᱞᱤᱧ ᱦᱮᱸ ᱞᱮᱭ ᱫᱟᱹᱞᱤᱧ ᱟᱫᱚ᱾ ᱠᱟᱹᱡ ᱪᱤᱞᱩ ᱢᱤᱫ ᱞᱮ ᱨᱩᱣᱟᱹᱲᱟ ᱟᱨᱠᱤ᱾ ᱟᱫᱚ ᱠᱟᱛᱷᱟ ᱫᱚ ᱦᱩᱭᱩᱜ ᱠᱟᱱᱟ ᱱᱚᱣᱟ ᱜᱮ ᱟᱫᱚ ᱱᱮᱛ ᱱᱮᱛᱟᱨ ᱱᱮᱛᱟᱨ ᱢᱟᱵᱚᱱ ᱪᱮᱥ ᱫᱟ ᱱᱚᱝᱠᱟ ᱜᱮ ᱥᱟᱨ ᱵᱷᱚᱨᱥᱟ ᱛᱮᱵᱚᱱ ᱪᱟᱥᱟ ᱦᱳᱭᱥᱮ᱾
ᱪᱮᱫ ᱵᱤᱱ ᱞᱮᱭᱟ? ᱦᱳᱭ ᱟᱫᱚ ᱚᱱᱠᱟ ᱜᱮ ᱚᱱᱠᱟ ᱜᱮ ᱩᱱ ᱢᱟᱱᱮ ᱯᱟᱭ ᱦᱮᱸ ᱟᱨ ᱚᱱᱠᱟ ᱜᱮ ᱯᱟᱹᱦᱤᱞ ᱫᱚ ᱦᱟᱸᱜ᱾
ᱛᱟᱱᱫ ᱨᱮ ᱪᱟᱥ᱾
ᱟᱸᱜ ᱦᱳᱭ ᱦᱳᱭ ᱟᱨᱚ ᱞᱮᱭ ᱚᱪᱚᱞᱤᱧ ᱵᱮᱱ, ᱟᱫᱚ ᱩᱱᱫᱚ ᱯᱟᱹᱦᱤᱞ ᱫᱚ ᱦᱟᱸᱜ, ᱦᱮᱸ ᱱᱚᱝᱠᱟ ᱡᱟᱦᱟᱸ ᱰᱟᱹᱝᱨᱤ ᱢᱮᱨᱚᱢ ᱠᱟᱰᱟ ᱠᱚ ᱛᱟᱦᱮᱸ ᱠᱟᱱᱟ ᱡᱟᱹᱥᱛᱤ ᱧᱚᱜ ᱠᱚ ᱛᱟᱦᱮᱸ ᱠᱟᱱᱟ ᱩᱱᱫᱚ ᱟᱨ᱾ ᱯᱟᱹᱦᱤᱞ ᱫᱚ ᱟᱫᱚ ᱯᱨᱚᱛᱮᱠ ᱚᱲᱟᱜ ᱨᱮᱜᱮ ᱠᱚ ᱛᱟᱦᱮᱸ ᱠᱟᱱᱟ ᱵᱟᱨᱭᱟ ᱯᱮᱭᱟ ᱠᱟᱛ ᱱᱤᱛᱚᱫ ᱫᱚ ᱰᱟᱝᱨᱤ ᱢᱮ ᱵᱷᱮᱰᱟ ᱥᱮ ᱠᱟᱰᱟ ᱚᱱᱠᱟ ᱫᱚᱠᱚ ᱛᱟᱦᱮᱸ, ᱛᱟᱦᱮᱸ ᱠᱟᱱ ᱜᱮᱭᱟ ᱟᱨᱠᱤ᱾ ᱟᱫᱚ ᱱᱮᱛᱟᱨ ᱧᱮᱞᱚᱜ ᱠᱟᱱᱟ ᱢᱟᱱᱮ ᱵᱩᱨ ᱵᱮᱥᱤᱨ ᱵᱷᱟᱜᱽ ᱚᱲᱟᱜ ᱨᱮᱜᱮ ᱰᱟᱝᱨᱤ ᱠᱟᱰᱟ ᱫᱚ ᱵᱟᱹᱱᱩᱜ ᱠᱚᱣᱟ ᱥᱮ ᱢᱮᱨᱚᱢ ᱴᱩᱠ ᱴᱟᱠ ᱢᱮᱱᱟᱜ ᱠᱚᱣᱟ ᱢᱤᱫ ᱵᱟᱨ ᱟᱫᱚ᱾ ᱠᱤᱱᱛᱩ ᱠᱟᱰᱟ ᱰᱟᱝᱨᱤ ᱠᱚᱫᱚ ᱦᱟᱸᱜ ᱵᱟᱹᱱᱩᱜ ᱠᱚᱣᱟ ᱩᱱᱟ ᱫᱚ ᱟᱫᱚ ᱚᱱᱠᱟᱜ ᱠᱟᱱᱟ᱾ ᱡᱮ ᱱᱚᱣᱟ ᱥᱟᱨ ᱠᱚᱫᱚ ᱡᱟᱦᱟᱸ ᱵᱚᱱ ᱥᱟᱨ ᱠᱚᱵᱚᱱ ᱮᱢᱟᱜ ᱠᱟᱱᱟ ᱡᱟᱦᱟᱸᱩᱱ ᱥᱚᱢᱚᱭ ᱩᱱ ᱫᱚ᱾ ᱛᱟᱦᱮᱸ ᱠᱟᱱ ᱛᱟᱵᱚᱱ ᱚᱲᱟᱜ ᱥᱟᱨ ᱡᱟᱦᱟᱸ ᱞᱮᱭᱟ, ᱮᱸ ᱡᱳᱭᱵᱚ ᱥᱟᱨ ᱥᱮ᱾ ᱠᱷᱚᱛ ᱠᱚ ᱟᱨᱠᱤ ᱦᱮᱸ, ᱟᱫᱚ ᱚᱱᱟ ᱠᱚᱵᱚᱱ ᱮᱢ ᱛᱟᱦᱮᱜ-ᱟ ᱦᱳᱭ ᱦᱳᱭ᱾ ᱚᱱᱟ ᱠᱚᱵᱚᱱ ᱮᱢ ᱛᱟᱦᱮᱸᱫ ᱛᱮ ᱦᱟᱥᱟ ᱠᱚᱦᱚᱸ ᱵᱷᱟᱜᱮ ᱛᱟᱦᱮᱸ ᱠᱟᱱᱟ ᱥᱮ ᱦᱳᱲᱳ ᱠᱚᱦᱚᱸ ᱵᱷᱟᱜᱤ ᱦᱩᱭᱩᱜ ᱛᱟᱦᱮᱸ ᱟᱨ ᱱᱮᱛᱟᱨ ᱢᱟ ᱧᱮᱞᱚᱜ ᱠᱟᱱᱟ ᱜᱚᱝ ᱠᱮ ᱱᱚᱝᱠᱟ, ᱦᱮᱸ ᱮᱠᱷᱮᱱ ᱜᱮ ᱥᱟᱨ ᱠᱚ ᱵᱮᱵᱚᱦᱟᱨᱫᱟ, ᱚᱱᱟ ᱤᱫᱤ ᱠᱟᱛᱮᱫ ᱪᱮᱫ ᱵᱤᱱ ᱞᱮᱭᱟ ᱟᱹᱵᱤᱱ ᱫᱚ?
ᱦᱮᱸᱛᱚ ᱮᱠᱷᱮᱱ ᱨᱟᱥᱟᱭᱚᱱᱤᱠ ᱥᱟᱨ ᱡᱩᱫᱤ ᱟᱢ ᱵᱮᱵᱚᱦᱟᱨᱮᱢ ᱚᱛᱤᱨᱤᱠᱛᱚ᱾ ᱢᱟᱱᱮ ᱫᱤᱨᱜᱷ ᱯᱟᱸᱪ ᱫᱚᱥ ᱵᱚᱪᱚᱨ ᱡᱚᱫᱤ ᱵᱮ ᱨᱟᱥᱟᱭᱚᱱ ᱥᱟᱨ ᱪᱮᱛᱟᱱ ᱨᱮᱢ ᱪᱟᱥᱟ᱾ ᱦᱟᱥᱟ ᱨᱮᱱᱟᱜ ᱩᱨᱵᱚᱨ ᱛᱟ ᱢᱟᱱᱮ ᱡᱟᱦᱟᱸ ᱤᱭᱟᱹᱭ ᱠᱚᱢᱟ ᱦᱩᱸ᱾ ᱛᱮ ᱦᱩᱭᱩᱜ ᱠᱟᱱᱟ ᱦᱟᱥᱟ ᱨᱮᱱ ᱡᱟᱦᱟᱸ ᱩᱱᱠᱩ ᱤᱭᱟᱹ ᱠᱚ ᱛᱟᱦᱮᱸᱱᱟ ᱢᱤᱫ ᱫᱷᱚᱨᱚᱱ ᱨᱮᱱ᱾ ᱦᱩ ᱠᱮᱪᱟ ᱠᱚ ᱛᱟᱦᱮᱱᱟ ᱡᱟᱦᱟᱸ ᱠᱚᱞ ᱨᱮᱱᱟᱜ ᱠᱚ ᱢᱮᱛᱟᱠᱚ ᱠᱟᱱᱟ᱾ ᱩᱱᱠᱩᱣᱟᱜ ᱦᱟᱥᱟ ᱠᱚ ᱵᱩᱨᱩᱡ ᱞᱮᱠᱷᱟᱱ ᱦᱟᱥᱟᱴᱟᱜ ᱵᱮᱥᱤ ᱤᱭᱟᱹᱜᱼᱟ ᱟᱨᱠᱤ᱾ ᱩᱨᱵᱚᱨᱚᱜ-ᱟ ᱤᱭᱟᱹ ᱟᱞᱜᱟᱜ-ᱟ ᱟᱫᱚ ᱩᱱᱠᱩ ᱚᱱᱟ ᱵᱟᱠ ᱠᱚ ᱧᱟᱢ ᱮᱫᱟ ᱦᱟᱥᱟᱴᱟᱜ ᱟᱭᱠᱫᱚᱢ ᱦᱟᱥᱟ ᱨᱮᱱᱟᱜ ᱥᱚᱠᱛᱚ ᱪᱟᱵᱟ ᱤᱭᱟᱹᱜ ᱠᱟᱱᱟ ᱦᱟᱥᱟ᱾ ᱮᱴᱟᱜ ᱠᱟᱞᱟᱨ ᱨᱮ ᱟᱞᱟᱫᱟᱜ ᱠᱟᱱᱟ ᱟᱨ ᱨᱟᱥᱟᱭᱩᱱᱤᱠ ᱠᱷᱟᱹᱛᱤᱨ ᱛᱮ, ᱧᱮᱞᱟᱢ ᱦᱟᱥᱟ ᱵᱟᱹᱲᱤᱡᱚᱜ ᱛᱟᱢᱟ᱾ ᱤᱭᱟᱹ ᱟᱪᱠᱤ ᱟᱪ ᱪᱟᱥᱟᱢ ᱟᱫᱚ ᱪᱟᱥ ᱪᱤᱠᱟᱹᱜ-ᱟ ᱪᱟᱥ ᱦᱩᱭᱩᱜ-ᱟ ᱟᱪᱠᱟ ᱜᱮ ᱚᱱᱟ ᱡᱳᱨᱟᱭ᱾ ᱯᱮᱭᱟᱪ ᱟᱨ ᱢᱚᱥᱞᱟᱢ ᱮᱢᱟᱜ ᱠᱷᱟᱱ ᱡᱳᱨᱟᱭ ᱵᱟᱝᱠᱷᱟᱡ ᱫᱚ ᱵᱟᱝ᱾ ᱦᱟᱥᱟ ᱨᱮᱱᱟᱜ ᱡᱟᱦᱟᱸ ᱩᱨᱵᱚᱨᱚᱛᱟ ᱵᱟᱭ ᱥᱟᱵ ᱫᱚᱦᱚ ᱫᱟᱲᱮᱜᱭᱟᱜ ᱠᱟᱱᱟ᱾
ᱦᱳᱭ ᱦᱳᱭ
ᱟᱨᱫᱚ ᱟᱨ ᱜᱩᱨᱤᱡ ᱛᱮᱫᱚ ᱦᱩᱭᱩᱜ ᱠᱟᱱᱟ ᱟᱢ, ᱤᱭᱟ ᱤᱫᱤᱭᱟᱜ ᱠᱟᱱᱟ ᱢᱮ ᱦᱟᱥᱟ ᱠᱚ ᱢᱚᱥᱞᱟ ᱛᱮ ᱦᱩᱭᱩᱜ ᱠᱟᱱᱟ ᱚᱱᱟ ᱫᱚ᱾ ᱦᱟᱲᱫᱩᱞ ᱛᱟᱭ ᱥᱟᱵ ᱫᱚᱦᱚᱭᱫᱟ ᱵᱤᱥᱤ ᱫᱤᱱ ᱟᱜ,
ᱟᱫᱚ ᱚᱱᱠᱟ ᱜᱮ ᱜᱚᱢᱠᱮ ᱠᱟᱛᱷᱟ ᱫᱚ ᱦᱟᱸᱜ ᱚᱱᱟᱜᱮ ᱟᱫᱚ ᱮᱠᱵᱟᱨᱮ ᱨᱟᱭᱤᱴ ᱠᱟᱛᱷᱟ ᱵᱤᱱ ᱞᱟᱹᱭ ᱦᱚᱪᱚ ᱠᱟᱫᱟ᱾ ᱟᱫᱚ ᱚᱱᱠᱟᱜᱮ ᱟᱫᱚ ᱧᱮᱞᱚᱜ ᱠᱟᱱᱟ ᱱᱮᱛᱟᱨ ᱢᱟ ᱡᱟᱦᱟᱸ ᱜᱚᱸᱜᱷᱟ ᱠᱟᱴᱠᱚᱢ ᱥᱮ, ᱮᱸ ᱦᱟᱹᱠᱩ ᱠᱚᱠᱚ ᱧᱮᱞᱚᱜ ᱛᱟᱦᱮᱸᱫ ᱟᱸ ᱵᱟᱹᱫᱽ ᱠᱚᱨᱮ᱾ ᱱᱮᱛᱟᱨ ᱢᱟ ᱩᱱᱠᱩ ᱦᱚᱸᱠᱚ ᱵᱟᱠᱚ ᱧᱮᱞᱚᱜ ᱠᱟᱱᱟ ᱟᱫ ᱪᱟᱵᱟᱜ ᱠᱟᱱᱟ ᱠᱚ ᱢᱟᱱᱮ ᱠᱷᱩᱵ ᱠᱚᱢ ᱠᱚ ᱧᱮᱞᱚᱜ ᱠᱟᱱᱟ᱾ ᱠᱟᱱᱟ ᱵᱩᱡᱷᱟᱹᱣ ᱠᱮᱜᱼᱟ ᱵᱤᱱ᱾
ᱮᱠᱫᱚᱢ
ᱟᱫᱚ ᱦᱩᱲᱩ ᱠᱚ ᱱᱚᱝᱠᱟ ᱵᱟᱝ ᱯᱟᱹᱦᱤᱞ ᱞᱮᱠᱟ ᱫᱚ ᱵᱟᱝ ᱦᱩᱭᱩᱜ ᱠᱟᱱᱟ ᱟᱨ ᱨᱚᱜᱽ ᱟᱡᱟᱨ, ᱠᱚ ᱵᱮᱥᱤ ᱦᱩᱭᱩᱜ ᱠᱟᱱᱟ ᱦᱩᱲᱳ ᱪᱮᱛᱟᱱ ᱨᱮ᱾
ᱟᱫᱚ ᱚᱱᱟ ᱠᱟᱨᱚᱱ ᱛᱮᱜᱮ ᱛᱚ ᱚᱱᱟ ᱨᱟᱥᱟᱭᱚᱱᱤᱠ ᱥᱟᱨ ᱪᱮᱛᱟᱱ ᱨᱮ ᱡᱩᱫᱤ ᱵᱚᱱ ᱪᱟᱥᱟ ᱡᱟᱹᱥᱛᱤ᱾ ᱚᱱᱟ ᱨᱮᱱᱟᱜ ᱜᱩᱨᱩᱛᱛᱚ ᱡᱩᱫᱤ ᱡᱟᱹᱥᱛᱤ ᱵᱚᱱ ᱵᱮᱥᱤᱭᱟ ᱚᱱᱟ ᱫᱚ ᱤᱭᱟᱹ ᱦᱩᱭᱩᱜ ᱜᱮᱭᱟ᱾ ᱟᱵᱚᱣᱟᱜ ᱢᱟᱱᱣᱟ ᱡᱤᱭᱚᱱ ᱨᱮᱦᱚᱸ ᱧᱮᱞ ᱵᱤᱱ ᱥᱮᱫ ᱟᱹᱵᱤᱱ ᱡᱩᱫᱤ ᱵᱤᱱ ᱧᱮᱞᱟ ᱟᱵᱚᱣᱟᱜ ᱱᱚᱣᱟ ᱞ ᱱᱚᱠᱟᱞ ᱠᱚᱨᱮ ᱜᱮ ᱥᱟᱵ ᱠᱟᱹᱫᱟᱹᱧ ᱟᱵᱤᱱᱟᱜ ᱴᱚᱞᱟ ᱠᱚᱨᱮ ᱧᱮᱞ ᱠᱚ ᱵᱤᱱ ᱯᱷᱚᱞᱚᱭ ᱵᱤᱱ ᱟᱵᱤᱱ ᱦᱮᱸ᱾ ᱫᱤᱨᱜᱷᱚ ᱡᱩᱫᱤ ᱠᱩᱲᱤ ᱵᱚᱪᱷᱚᱨ ᱠᱤ, ᱯᱚᱮ ᱯᱚᱱᱮᱨᱚ ᱵᱚᱪᱷᱚᱨ ᱢᱟᱲᱟᱝ ᱮᱢ ᱪᱟᱞᱟᱜᱼ ᱟ ᱾
ᱦᱩᱸ
ᱟᱛᱳ ᱴᱚᱞᱟ ᱠᱚᱨᱮ ᱱᱚᱝᱠᱟᱱ ᱢᱟᱨᱟᱠᱛᱚ ᱢᱟᱨᱟᱠᱛᱚ ᱨᱳᱜᱽ ᱵᱟᱝ ᱛᱟᱦᱮᱸ ᱠᱟᱱᱟ ᱵᱟ ᱱᱮᱛᱟᱨ ᱡᱟᱦᱟᱸ ᱞᱮᱠᱟ ᱨᱳᱜᱽ ᱟᱡᱟᱨ ᱦᱩᱭᱩᱜ ᱠᱟᱱᱟ ᱚᱱᱠᱟ ᱵᱟᱝ, ᱥᱟᱦᱟ ᱟᱠᱟᱱᱟ ᱱᱚᱣᱟ ᱤᱭᱟᱹ ᱠᱚᱨᱮ᱾
ᱦᱮᱸ ᱜᱚᱝᱠᱮ ᱮᱠᱵᱟᱨᱮ ᱥᱟᱹᱨᱤ ᱠᱟᱛᱷᱟ ᱵᱤᱱ ᱞᱟᱹᱭᱫᱟ ᱟᱹᱰᱤ ᱨᱚᱠᱚᱢ᱾ ᱧᱮᱞᱚᱜ ᱠᱟᱱᱟ ᱟᱹᱰᱤ ᱨᱚᱠᱚᱢ ᱠᱮᱱᱥᱟᱨ ᱢᱮᱱᱥᱟᱨ ᱠᱚ ᱟᱹᱰᱤ ᱨᱚᱠᱚᱢ᱾
ᱦᱳᱭ ᱱᱚᱣᱟ ᱠᱚᱫᱚ ᱦᱩᱭᱩᱜ ᱠᱟᱱᱟ ᱟᱵᱚ ᱡᱮᱢᱚᱱ ᱦᱟᱱᱟ ᱱᱟᱣᱟ ᱡᱚᱢ᱾ ᱛᱳᱭᱞᱟᱠᱛᱚ ᱥᱩᱱᱩᱢ ᱡᱟᱛᱤᱭᱚ ᱡᱚᱢᱟᱜ ᱵᱮᱥᱤ ᱵᱚᱱ ᱵᱮᱵᱚᱦᱟᱨ ᱮᱫᱟ᱾ ᱥᱩᱱᱩᱢ ᱡᱟᱛᱤᱭᱚ ᱠᱷᱟᱵᱟᱨ ᱮᱸ ᱠᱚ ᱛᱟᱯᱚᱨᱮ ᱡᱷᱚᱛᱚ ᱠᱤᱪᱷᱩ ᱮᱠᱫᱚᱢ ᱢᱟᱱᱮ ᱥᱚᱥᱟ ᱵᱚᱱ ᱡᱚᱢ ᱮᱫᱟ᱾ ᱥᱚᱥᱟ ᱮᱠᱫᱚᱢ ᱛᱮᱦᱮᱧ ᱵᱤᱥ ᱟᱫᱟ ᱜᱟᱯᱟ ᱟᱹᱠᱷᱨᱤᱧ ᱤᱫᱤ ᱠᱮᱫᱟ ᱮᱭᱤᱭᱟᱹ ᱟᱸ ᱟᱸ, ᱟᱲᱟᱜ ᱥᱟᱠᱟᱢ ᱵᱚᱱ ᱡᱚᱢ ᱮᱫᱟ ᱵᱟᱭ ᱡᱳᱨ ᱮᱫᱟ ᱤᱭᱩᱨᱤᱭᱟ ᱮᱢ ᱠᱟᱛᱮᱫ ᱡᱳᱨ ᱢᱮ᱾ ᱮ ᱤᱭᱟᱹ ᱡᱟᱦᱟᱱᱟᱜ ᱜᱮ ᱢᱟᱱᱮ ᱦᱩᱲᱩ ᱦᱚᱸ ᱡᱟ ᱵᱮᱞᱮᱹ ᱠᱟᱱᱟ ᱵᱮᱞᱮᱹ ᱦᱩᱲᱩ ᱨᱮᱠᱚᱸ ᱵᱤᱥ, ᱠᱚ ᱮᱥᱯᱨᱮᱭᱟᱜ ᱠᱟᱱᱟ᱾
ᱦᱳᱭ ᱦᱳᱭ ᱴᱷᱤᱠ ᱜᱮᱵᱤᱱ ᱞᱟᱹᱭᱮᱫᱟ ᱮᱠᱵᱟᱨᱮ ᱨᱟᱭᱤᱴ ᱠᱟᱛᱷᱟ ᱜᱚᱢᱠᱮ᱾
ᱟᱪᱪᱷᱟ ᱪᱟᱣᱞᱮᱢ ᱫᱚᱦᱚ ᱠᱟᱫᱟ ᱚᱲᱟᱜ ᱪᱟᱣᱞᱮ ᱩᱱᱠᱩ ᱤᱭᱟᱹ ᱠᱚ ᱞᱟᱜᱟᱜ ᱠᱟᱱᱟ ᱚᱱᱟ ᱪᱟᱣᱞᱮ ᱨᱮᱦᱚᱸ, ᱠᱚᱣᱟᱜ ᱦᱟᱱᱟ ᱠᱚ ᱯᱟᱣᱰᱟᱨ ᱠᱚ ᱮᱢᱟᱜ ᱠᱟᱱᱟ ᱵᱷᱟᱜᱤ ᱫᱚᱦᱚ ᱞᱟᱹᱜᱤᱫ ᱛᱮ ᱛᱟᱦᱚᱞᱮ ᱚᱱᱠᱟ ᱛᱮᱠᱤ ᱟᱫᱚ ᱪᱤᱠᱟᱹᱛᱮ ᱢᱟ ᱞᱟᱹᱭ ᱵᱤᱱ ᱟᱵᱚᱶᱟᱜ ᱤ ᱱᱟᱶᱟ, ᱤᱧᱡᱤᱱ ᱠᱟᱱᱟ ᱥᱮ ᱢᱤᱫᱴᱮᱱ᱾ ᱨᱚᱠᱛᱚ ᱢᱟᱝᱥᱚ ᱜᱚᱲᱟ ᱢᱤᱫᱴᱮᱱ ᱡᱮ ᱦᱚᱲᱟᱜ ᱦᱚᱲᱢᱚ ᱠᱟᱱᱟ ᱟᱫᱚ ᱚᱱᱟ ᱪᱮᱛᱟᱱ ᱨᱮ ᱡᱩᱫᱤ ᱱᱩᱱᱟᱹᱜ, ᱦᱟᱱᱟ ᱱᱟᱣᱟ ᱯᱨᱚᱴᱮᱥᱴᱚᱜᱼᱟ ᱧᱩᱨᱦᱩᱜᱼᱟ ᱛᱟᱦᱚᱞᱮ ᱠᱷᱟᱱ ᱫᱚ ᱟᱫᱚ ᱩᱱᱤ ᱛᱤᱱᱟᱹᱜ ᱫᱤᱱ ᱮᱸ ᱤᱭᱟᱹᱜᱼᱟ ᱢᱟ ᱞᱟᱹᱭ ᱵᱤᱱ᱾
ᱦᱮᱸ ᱦᱮᱸ ᱚᱱᱠᱟ ᱜᱮ ᱧᱮᱞᱚᱜ ᱠᱟᱱᱟ᱾ ᱟᱫᱚ ᱧᱮᱞᱚᱜ ᱠᱟᱱᱟ ᱡᱮᱹ ᱢᱟᱹᱱᱢᱤ᱾ ᱢᱟᱹᱱᱢᱤ ᱦᱚᱸ ᱧᱮᱞᱚᱜ ᱠᱟᱱᱟ ᱡᱟᱦᱟᱸ ᱨᱳᱜᱽ ᱟᱡᱟᱨᱚᱜ ᱠᱟᱱᱟ ᱠᱚ ᱟᱫᱚ ᱟᱹᱰᱤ ᱨᱚᱠᱚᱢ᱾ ᱨᱚᱠᱚᱢ ᱨᱳᱜᱽ ᱟᱡᱟᱨ ᱧᱟᱢ ᱟᱠᱚ ᱠᱟᱱᱟ ᱡᱮᱢᱚᱱ ᱜᱮᱥ ᱢᱤᱫᱴᱟᱝ ᱜᱮᱥᱴᱤᱠ ᱢᱤᱫᱴᱟᱝ᱾ ᱟᱹᱰᱤ ᱵᱮᱥᱤᱨ ᱵᱷᱟᱜᱽ ᱦᱚᱲᱟᱜ ᱜᱮ ᱢᱟᱱᱮ ᱮᱠᱥᱚ ᱯᱟᱨᱥᱮᱱᱴ ᱦᱚᱲ ᱢᱚᱫᱽᱫᱷᱮ ᱱᱤᱨᱟᱱᱚᱵᱽᱵᱳᱭ᱾ ᱱᱚᱢᱵᱚᱭ ᱯᱟᱨᱥᱮᱱᱴ ᱦᱚᱲᱟᱜ ᱜᱮ ᱢᱮᱱᱟᱜ ᱟᱫᱚ ᱱᱚᱝ, ᱦᱮᱸ ᱱᱚᱝᱠᱟ ᱧᱮᱞᱚᱜ ᱠᱟᱱᱟ ᱟᱨᱚ ᱧᱮᱞ ᱫᱟᱵᱤᱱ ᱛᱚ ᱛᱤᱨᱤᱥ ᱫᱤᱱ ᱢᱚᱫᱽᱷᱮ ᱩᱱᱤ ᱛᱤᱨᱤᱥ ᱫᱤᱱ ᱢᱚᱫᱽᱫᱷᱮᱨᱮ ᱡᱟᱦᱟᱸ ᱵᱨᱚᱭᱞᱟᱨ ᱠᱚ᱾ ᱠᱚ ᱦᱟᱨᱟᱜ ᱠᱟᱱᱟ ᱥᱮ ᱵᱮᱱᱟᱣᱮᱫ ᱠᱚᱣᱟ ᱠᱚ ᱩᱱᱠᱩ ᱦᱮᱸ ᱡᱚᱢᱮᱫ ᱠᱚᱣᱟ ᱠᱚ ᱫᱚᱢᱮ ᱱᱮᱛᱟᱨ ᱢᱟ ᱡᱟᱹᱥᱛᱤ ᱧᱚᱜ ᱠᱚ ᱵᱮᱵᱚᱦᱟᱨ ᱫᱟ᱾ ᱡᱚᱢ ᱵᱟᱲᱟᱭ ᱫᱟᱠᱚ ᱩᱱᱠᱩ ᱵᱚᱭᱞᱟᱨ ᱠᱚ ᱡᱚᱢᱮᱫ ᱠᱚᱣᱟ ᱟᱹᱨᱠᱤ ᱦᱮᱸ᱾
ᱚᱱᱟ ᱠᱩ ᱚᱱᱟ ᱚᱱᱟ ᱠᱷᱮᱛ ᱨᱮ ᱛᱮᱦᱚᱸ ᱧᱮᱞ ᱵᱤᱱ ᱡᱟᱦᱟᱱᱟᱜ ᱨᱮᱜᱮ ᱡᱷᱚᱛᱚ ᱵᱷᱮᱡᱟᱞ ᱵᱩᱡᱷᱟᱹᱣ ᱠᱮᱜᱼᱟ ᱵᱤᱱ ᱾ ᱠᱳᱱᱳ ᱦᱮ ᱢᱟᱱᱮ ᱥᱚᱡᱮ ᱦᱚᱨᱛᱮ ᱡᱟᱦᱟᱱᱟᱜ ᱠᱚ ᱵᱮᱱᱟᱣ ᱫᱟ ᱚᱱᱠᱟᱱ ᱡᱤᱱᱤᱥ ᱫᱚ ᱵᱟᱝ ᱡᱚᱛᱚ ᱜᱮ ᱦᱟᱱᱟ ᱱᱚᱣᱟ ᱠᱮᱢᱤᱠᱮᱞ ᱠᱚ ᱢᱮᱥᱟ ᱠᱟᱛᱮᱫ ᱥᱮ ᱠᱚᱢ ᱥᱚᱢᱚᱭ ᱨᱮᱠᱚ ᱦᱳᱭ ᱦᱳᱲᱩ ᱦᱚᱸ ᱧᱮᱞ ᱠᱚᱢ ᱦᱳᱲᱩ ᱦᱚᱸ ᱧᱮᱞ ᱵᱤᱱ ᱥᱮ ᱡᱟᱦᱟᱸ ᱟᱹᱰᱤ ᱠᱚᱢ ᱥᱚᱢᱚᱭ ᱨᱮ ᱡᱟᱦᱟᱸ ᱦᱳᱲᱩ ᱦᱩᱭᱩᱜᱼᱟ, ᱚᱱᱟ ᱦᱩᱲᱩ ᱠᱚ ᱮᱢ ᱮᱫᱟ ᱪᱟᱥ ᱫᱟᱠᱚ ᱾
ᱟᱫᱚ ᱱᱤᱛᱚᱜ ᱧᱮᱞ ᱵᱤᱱ ᱥᱮ ᱚᱝ ᱚᱱᱠᱟ ᱜᱮᱛᱚ ᱟᱵᱚᱣᱟᱜ ᱟᱵᱚᱣᱟᱜ ᱫᱚᱥᱟ ᱦᱚᱸ ᱚᱱᱠᱟ ᱟᱠᱟᱱ ᱛᱟᱵᱚᱱᱟ ᱟᱵᱚ ᱢᱟᱹᱱᱢᱤ ᱢᱟᱹᱱᱢᱤ ᱦᱚᱸᱠᱚ ᱚᱱᱠᱟ ᱟᱠᱟᱱᱟ ᱾ ᱛᱚ ᱟᱹᱵᱤᱱ ᱡᱩᱫᱤ ᱵᱤᱱ ᱧᱮᱞᱟ ᱦᱚᱸᱜᱼᱚᱭ ᱡᱮ ᱟᱵᱚ ᱵᱚᱱ ᱮᱸ ᱩᱱᱠᱩ ᱥᱤᱢ ᱨᱟᱱ ᱫᱟᱨᱟᱭ ᱛᱮᱠᱚ ᱵᱤᱞᱮ ᱦᱚᱪᱚᱭᱮᱫ ᱠᱚᱣᱟ ᱮᱭ ᱵᱚᱞᱮ ᱨᱟᱱ ᱫᱟᱨᱟᱭ ᱛᱮᱠᱚ ᱦᱟᱨᱟ ᱦᱚᱪᱚᱭ ᱮᱫ ᱠᱚᱣᱟ ᱢᱟᱱᱮ ᱦᱟᱭᱵᱨᱤᱰ ᱯᱨᱚᱰᱟᱠᱴ ᱠᱚ ᱮᱢᱟᱜ ᱠᱟᱱᱟ ᱦᱮᱸ᱾ ᱟᱫᱚ ᱚᱱᱟ ᱠᱚ ᱦᱩᱭᱩᱜ ᱠᱟᱱᱟ ᱟᱵᱚᱣᱟᱜ ᱥᱚᱨᱤᱨ ᱨᱮᱛᱚ ᱢᱤᱫᱴᱮᱱ ᱤᱭᱟᱹᱜ ᱠᱟᱱᱟ ᱤᱱᱟᱹ ᱠᱟᱨᱚᱱ ᱛᱮᱜᱮ ᱱᱮᱛᱟᱨ ᱢᱟᱹᱭ ᱵᱟᱹᱵᱩ ᱛᱟᱠᱚ ᱪᱮᱫᱟᱜ ᱱᱩᱱᱟᱹᱜ ᱠᱚ ᱦᱤᱴᱚᱜ ᱠᱟᱱᱟ ᱠᱚ ᱠᱚᱪᱤ ᱩᱢᱮᱨ ᱨᱮᱜᱮ ᱢᱟᱱᱮ ᱡᱩᱣᱟᱹᱱ ᱡᱩᱣᱟᱹᱱ ᱨᱮᱱᱟᱜ ᱛᱮᱛᱟᱝ ᱵᱟᱹᱲᱛᱤᱜ ᱠᱟᱱ ᱛᱟᱠᱚᱣᱟ ᱾ ᱚᱱᱟ ᱠᱚᱨᱮᱱᱟᱜ ᱢᱤᱫᱴᱮᱱ ᱢᱤᱫᱴᱮᱱ ᱮᱯᱷᱮᱠᱴ ᱠᱟᱱᱟ ᱚᱱᱟ ᱠᱚᱫᱚ ᱯᱟᱹᱦᱤᱞ ᱠᱤ ᱯᱟᱹᱦᱤᱞ ᱠᱤ ᱵᱟᱠᱚ ᱦᱚᱲ ᱵᱟᱠᱚ ᱦᱟᱨᱟ ᱵᱩᱨᱩ ᱟᱠᱟᱱᱟ, ᱦᱟᱨᱟ ᱵᱩᱨᱩ ᱟᱠᱟᱱᱟ ᱠᱚ ᱮᱠᱷᱟᱱ ᱱᱚᱝᱠᱟᱱ ᱯᱨᱚᱰᱟᱠᱴ ᱜᱮ ᱵᱟᱝ ᱛᱟᱦᱮᱸ ᱠᱟᱱᱟ ᱩᱱᱟᱹᱜ ᱦᱟᱭᱵᱨᱤᱰ ᱡᱟᱛᱤᱭᱚ ᱠᱷᱟᱵᱟᱨ ᱵᱟᱝ ᱛᱟᱦᱮᱸ ᱠᱟᱱᱟ ᱾
ᱵᱟᱝ ᱵᱟᱝ ᱵᱟᱝ᱾ ᱟᱫᱚ ᱚᱱᱟ ᱚᱱᱟᱜᱮ ᱜᱚᱝᱠᱮ ᱟᱫᱚ ᱟᱹᱞᱤᱧᱟᱜ ᱢᱮᱱᱫᱚ ᱟᱨᱠᱤ ᱟᱫᱚ ᱱᱮᱛᱟᱨ ᱢᱟ ᱡᱚᱛᱚ ᱡᱤᱱᱤᱥ ᱜᱮ ᱟᱨᱠᱤ ᱮᱸ ᱵᱮᱥᱤᱨ ᱵᱷᱟᱜᱽ ᱠᱷᱟᱨᱟᱯ ᱥᱮᱫ ᱜᱮ ᱪᱟᱞᱟᱜ ᱠᱟᱱᱟ ᱦᱮᱸᱥᱮ ᱾
ᱮᱠᱫᱚᱢ ᱮᱠᱫᱚᱢ ᱾
ᱟᱫᱚ ᱡᱟ ᱵᱚᱱ ᱵᱟᱧᱪᱟᱜ ᱠᱟᱱ ᱛᱟᱦᱮᱸᱫ ᱡᱮ ᱢᱟᱱᱮ ᱛᱟᱨ ᱥᱟᱴ ᱵᱚᱪᱷᱚᱨ ᱪᱮᱛᱟᱱ ᱠᱚ ᱵᱟᱧᱪᱟᱜ ᱠᱟᱱ ᱛᱮ ᱦᱚᱲ ᱟᱫᱚ ᱱᱤᱭᱟᱹ ᱫᱷᱟᱣ ᱱᱮᱛᱟᱨ ᱫᱚ ᱡᱟᱹᱱᱤᱡ ᱠᱷᱟᱱ ᱟᱫᱚ ᱩᱱᱟᱹᱜ ᱫᱚ ᱵᱟᱠᱚ ᱯᱟᱨᱚᱢ ᱫᱟᱲᱮᱭᱟᱜᱼᱟ ᱾
ᱥᱟᱴ ᱢᱟᱲᱟᱝ ᱨᱮᱜᱮ ᱛᱚ ᱟᱢ ᱛᱚ ᱦᱟᱱᱟ ᱱᱟᱣᱟᱭ ᱮᱴᱮᱠ ᱮᱫ ᱢᱮᱭᱟ ᱾
ᱦᱳᱭ ᱦᱳᱭ ᱨᱳᱜᱽ ᱟᱡᱟᱨ ᱛᱮ ᱟᱹᱰᱤ ᱨᱚᱠᱚᱢ ᱛᱮ ᱜᱷᱮᱨᱟᱣ ᱮᱫ ᱢᱮᱭᱟ ᱵᱟᱝ᱾
ᱦᱳᱭᱻ᱾
ᱦᱳᱭ ᱟᱫᱚ ᱱᱮᱛᱟᱨ ᱫᱚ ᱚᱱᱮ ᱟᱹᱰᱤ ᱨᱚᱠᱚᱢ ᱨᱳᱜᱽ ᱠᱟᱱᱟ ᱱᱮᱛᱟᱨ ᱫᱚ ᱢᱟᱱᱮ ᱴᱷᱤᱠ ᱴᱷᱟᱠ ᱡᱩᱫᱤ ᱴᱤᱴᱢᱮᱱᱴ ᱨᱮ ᱵᱟᱵᱤᱱ ᱛᱟᱦᱮᱱᱟ ᱟᱫᱚ ᱵᱮᱥᱤ ᱫᱤᱱ ᱫᱚ ᱵᱟᱹᱵᱤᱱ ᱞᱟᱥᱴᱤᱝᱼᱟ ᱾
ᱟᱫᱚ ᱴᱷᱤᱠ ᱜᱮᱭᱟ ᱜᱚᱢᱠᱮ ᱾ ᱴᱷᱤᱠ ᱜᱮᱭᱟ ᱜᱚᱝᱠᱮ ᱱᱚᱝᱠᱟᱜᱮ ᱟᱫᱚ ᱧᱟᱯᱟᱢ ᱡᱟᱦᱟᱸ ᱞᱮᱠᱟ ᱴᱟᱭᱤᱢ ᱠᱚ ᱮᱢ ᱮᱢ ᱠᱟᱜ ᱞᱟᱝᱼᱟ ᱚᱱᱟ ᱴᱟᱭᱤᱢ ᱢᱟ ᱯᱩᱨᱟᱹᱣ ᱦᱮᱡ ᱮᱱᱟ ᱟᱫᱚ ᱱᱚᱝᱠᱟ ᱜᱮ ᱟᱨᱚ ᱡᱟᱦᱟᱸ ᱛᱤᱥ ᱱᱚᱝᱠᱟ ᱜᱮᱞᱟᱝ ᱨᱚᱯᱚᱲ ᱧᱟᱯᱟᱢ ᱟᱞᱟᱝ, ᱧᱟᱯ-
ᱦᱳᱭ ᱦᱳᱭ᱾